ᱦᱮᱞᱳ!
ᱦᱮᱞᱳ
ᱟᱸᱡᱚᱢᱚᱜ ᱠᱟᱱᱟ ᱥᱮ ᱵᱟᱝ?
ᱦᱟᱞᱳ
ᱵᱟᱝ ᱪᱚᱜᱚᱜ ᱠᱟᱱᱟ?
ᱟᱸᱡᱚᱢᱚᱜ ᱠᱟᱱᱟ᱾
ᱱᱚᱣᱟ ᱪᱮᱜ ᱨᱟᱱ ᱠᱟᱱᱟ ᱞᱟᱹᱭ ᱢᱮᱥᱮ ᱟᱪᱪᱷᱟ ᱪᱮᱜ ᱨᱟᱱ ᱟᱜᱩ ᱜᱟᱜ ᱢᱮ ᱛᱟᱼᱛᱟ ᱢᱮ ᱟᱞᱳ ᱨᱚᱲᱟᱝ ᱵᱮᱥᱤ ᱦᱩᱸ ᱟᱞᱳ ᱨᱚᱲᱟᱝ ᱵᱮᱥᱤ ᱦᱮᱞᱳ
ᱦᱩᱸ ᱟᱸᱡᱚᱢᱚᱜ ᱠᱟᱱᱟ᱾
ᱦᱮᱞᱳ ᱦᱳᱭ ᱞᱟᱹᱭ ᱢᱮ ᱡᱟᱦᱟᱱᱟᱜ ᱜᱮ
ᱥᱮᱨᱮᱧ ᱵᱟᱲᱟ ᱥᱮᱨᱮᱧ ᱠᱚ ᱟᱸᱡᱚᱢ ᱵᱟᱲᱟ ᱦᱩᱭᱩᱜ ᱜᱮᱭᱟ ᱥᱮ ᱵᱟᱝᱟ ᱦᱮᱸ ᱥᱮᱨᱮᱧ ᱠᱚ ᱟᱸᱡᱚᱢ ᱵᱟᱲᱟ ᱦᱩᱭᱩᱜ ᱜᱮᱭᱟ ᱥᱮ ᱵᱟᱝᱟ ᱡᱟᱦᱟᱱᱟᱜ ᱥᱮᱨᱮᱧ ᱜᱮ ᱤᱭᱩᱴᱩᱵᱽ ᱠᱚᱨᱮ ᱥᱮ ᱡᱟᱦᱟᱱ ᱥᱮᱨᱮᱧ ᱜᱮ ᱥᱮᱨᱮᱧ ᱠᱚᱢ ᱠᱩᱥᱟ ᱥᱟ ᱵᱟᱝ ᱟ
ᱥᱮᱨᱮᱧ ᱫᱚ ᱪᱮᱫ ᱞᱟᱹᱭ ᱜᱟᱱᱚᱜᱼᱟ ᱡᱮ ᱡᱚᱠᱷᱚᱱ ᱟᱯᱥᱮᱴ ᱛᱟᱦᱮᱱ ᱜᱮᱭᱟᱹᱧ ᱢᱟᱱᱮ ᱦᱤᱞᱤᱝ ᱨᱮᱱᱟᱜ ᱠᱟᱹᱢᱤ ᱜᱮᱭᱟᱭ ᱢᱟᱭᱤᱱ ᱦᱤᱞᱤᱧ ᱨᱮᱱᱟᱜ
ᱟᱫᱚ ᱪᱮᱫ ᱞᱮᱠᱟᱱᱟᱜ ᱥᱮᱨᱮᱧ ᱥᱮᱴ ᱥᱮᱨᱮᱧ ᱥᱮ ᱢᱳᱴᱤᱵᱷᱮᱥᱚᱱᱟᱞ ᱴᱟᱭᱤᱯ ᱥᱮᱨᱮᱧ ᱠᱚ ᱥᱮᱴ ᱥᱚᱢᱚᱭ ᱫᱚ
ᱵᱟᱹᱲ ᱟᱸ ᱡᱟᱦᱟᱱᱟᱜ ᱥᱮᱨᱮᱧ ᱜᱮ ᱦᱩᱭᱮᱱ ᱡᱟᱦᱟᱸ ᱢᱚᱱᱮ ᱤᱧᱟᱹᱜ ᱠᱩᱥᱤᱧ ᱵᱩᱡᱟ ᱡᱟᱦᱟᱸ ᱥᱮᱨᱮᱧ ᱟᱸᱡᱚᱢ ᱠᱟᱛᱮᱜ ᱚᱠᱟᱱᱟᱜ ᱥᱮᱨᱮᱧ ᱟᱨ ᱮᱢᱱᱤ ᱛᱮ ᱢᱳᱴᱤᱵᱷᱮᱥᱚᱱᱟᱞ ᱥᱮᱨᱮᱧ ᱫᱚ ᱟᱹᱰᱤ ᱡᱟᱹᱥᱛᱤ ᱜᱮ ᱟᱸᱡᱚᱢ ᱜᱮᱤᱭᱟᱹᱧ ᱢᱳᱴᱤᱵᱷᱮᱴ ᱞᱟᱹᱜᱤᱫ ᱛᱮ ᱞᱟᱹᱠᱛᱤ ᱠᱟᱱᱟ ᱟᱢ ᱪᱤᱠᱱᱟ ᱥᱮᱨᱮᱧ ᱠᱚᱢ ᱟᱡᱚᱢ ᱜᱮᱭᱟ
ᱤᱧ ᱫᱚ ᱡᱚᱛᱚ ᱞᱮᱠᱟᱱᱟᱜ ᱥᱮᱨᱮᱧ ᱜᱮ ᱦᱮ ᱟᱡᱚᱢᱟ ᱱᱚᱝᱠᱟ ᱤᱭᱟᱹ ᱫᱚ ᱵᱟᱹᱱᱩᱜ ᱦᱟᱸᱜ
ᱤᱧᱟᱹᱜ ᱫᱚ ᱟᱹᱰᱤ ᱡᱟᱹᱥᱛᱤ ᱤᱱᱠᱟᱹ ᱢᱮᱱᱟᱜᱼᱟ ᱡᱮ ᱚᱠᱟ ᱥᱮᱨᱮᱧ ᱨᱮᱱᱟᱜ ᱪᱮᱫ ᱠᱚ ᱵᱟᱹᱧ ᱠᱩᱥᱤᱭᱟᱜ ᱜᱮᱭᱟ ᱨᱟᱦᱟ ᱵᱟᱹᱧ ᱠᱩᱥᱤᱭᱟᱜᱼᱟ ᱚᱠᱟᱨᱮ ᱪᱮᱫ ᱵᱟᱹᱧ ᱠᱩᱥᱤᱭᱟᱜᱼᱟ ᱚᱠᱟᱨᱮ ᱢᱚᱱᱮ ᱢᱚᱱᱮᱨᱮ ᱵᱟᱝ ᱞᱟᱜᱟᱣ ᱞᱮᱠᱷᱟᱡ ᱚᱱᱟ ᱤᱧ ᱫᱚ ᱵᱟᱹᱧ ᱟᱡᱚᱢᱟ ᱢᱤᱫᱴᱤᱡ ᱵᱟᱝ ᱦᱩᱭᱩᱜ ᱮ ᱛᱟᱯᱤᱧ ᱜᱚᱫ ᱮᱱᱟ ᱢᱤᱫ ᱜᱷᱟᱹᱲᱤᱡ ᱛᱮ ᱤᱧ ᱫᱚ ᱟᱹᱰᱤ ᱡᱟᱹᱥᱛᱤ ᱜᱮ ᱥᱮᱨᱮᱧ ᱨᱮᱱ ᱫᱚ ᱞᱟᱹᱭ ᱜᱟᱱᱚᱜ-ᱟ ᱡᱮ ᱟᱹᱰᱤ ᱡᱟᱹᱥᱛᱤ ᱢᱟᱱᱮ ᱯᱟᱜᱽᱞᱤ ᱞᱮᱠᱟ
ᱦᱮᱸ ᱛᱟᱦᱚᱞᱮ ᱥᱤᱝᱜᱟᱨ ᱠᱚᱫᱚ ᱦᱟᱸᱜ ᱯᱷᱮᱵᱟᱨᱤᱴ ᱥᱤᱝᱜᱟᱨ ᱠᱚᱫᱚ ᱛᱟᱦᱚᱞᱮ ᱚᱠᱚᱭ ᱦᱟᱸᱜ ᱟᱢ ᱨᱮᱱ ᱫᱚ ᱚᱱᱛᱮ ᱵᱚᱞᱤᱭᱩᱰ ᱦᱚᱸ ᱥᱟᱱᱛᱟᱞ ᱦᱚᱸ ᱡᱟᱦᱟᱸ ᱡᱟᱦᱟᱱ ᱨᱮᱱ ᱜᱮ
ᱦᱮᱸ ᱥᱟᱱᱛᱟᱞ ᱨᱮᱱ ᱥᱤᱝᱨᱟᱹᱭ ᱥᱚᱨᱮᱱ
ᱦᱩᱸ
ᱱᱤᱨᱢᱚᱞᱟ ᱠᱤᱥᱠᱩ
ᱦᱩᱸ
ᱛᱟᱨᱯᱚᱨ ᱟᱨᱦᱚ ᱠᱤᱪᱷᱩ ᱦᱚᱲᱟᱜ ᱢᱟᱱᱮ ᱧᱩᱛᱩᱢ ᱵᱟᱹᱧ ᱵᱟᱲᱟᱭᱟ ᱢᱮᱱᱟᱜ ᱠᱚᱣᱟ
ᱟᱫᱚ ᱥᱮᱨᱮᱧ ᱢᱟ ᱟᱵᱚ ᱡᱟᱦᱟᱸ ᱵᱮᱱᱟᱜ ᱠᱟᱱᱟ ᱟᱨᱠᱤ ᱟᱵᱚ ᱥᱟᱱᱛᱟᱲ ᱥᱮᱨᱮᱧ ᱞᱟᱹᱭ ᱮᱫᱟ ᱤᱭᱩᱴᱩᱵᱽ ᱨᱮ ᱡᱟᱦᱟᱸ ᱠᱚ ᱟᱯᱞᱳᱰ ᱮᱫᱟ ᱟᱫᱚ ᱦᱟᱸᱜ ᱦᱳᱭᱛᱚ ᱡᱟᱦᱟᱸ ᱵᱮᱱᱟᱜ ᱠᱟᱱᱟ ᱦᱚᱭᱛᱚ ᱵᱮᱝᱜᱚᱞ ᱨᱮ ᱢᱤᱫ ᱱᱟᱠᱷᱟ ᱫᱷᱟᱨᱟ ᱵᱮᱱᱟᱜ ᱠᱟᱱᱟ ᱥᱮᱨᱮᱧ ᱟᱵᱟᱨ ᱱᱚᱛᱮ ᱡᱷᱟᱲᱠᱷᱚᱸᱰ ᱮᱢ ᱪᱟᱞᱟᱜ ᱠᱷᱟᱱ ᱢᱤᱫ ᱢᱤᱫ ᱱᱟᱠᱷᱟ ᱥᱮ ᱢᱤᱫ ᱨᱚᱠᱚᱢ ᱴᱟᱭᱤᱯ ᱮᱴᱟᱜ ᱨᱚᱠᱚᱢ ᱴᱟᱭᱤᱯ ᱥᱮᱨᱮᱧ ᱵᱮᱱᱟᱜ ᱠᱟᱱᱟ ᱟᱨ ᱱᱚᱛᱮᱢ ᱪᱟᱞᱟᱜ ᱠᱟᱱᱟ ᱩᱲᱤᱥᱥᱟ ᱥᱮᱫ ᱦᱚ ᱮᱴᱟᱜ ᱨᱚᱠᱚᱢ ᱴᱟᱭᱤᱯ ᱥᱮᱨᱮᱧ ᱟᱫᱚ ᱥᱮᱨᱮᱧ ᱫᱚ ᱚᱠᱟᱞᱮᱠᱟᱱᱟᱜ ᱪᱮᱫᱠᱟᱢ ᱟᱡᱚᱢ ᱵᱩᱡᱟ ᱚᱠᱟ ᱥᱮᱱᱟᱜ ᱡᱟᱹᱥᱛᱤᱢ ᱠᱩᱥᱤᱭᱟᱜ ᱜᱮ ᱟᱡᱚᱢ ᱥᱮ ᱢᱤᱭᱩᱡᱤᱠ ᱨᱮ
ᱫᱩᱢᱠᱟᱹ ᱨᱮᱱᱟᱜ ᱡᱟᱦᱟᱸ ᱥᱮᱨᱮᱧ ᱠᱚ ᱦᱩᱭᱩᱜ ᱜᱮᱭᱟ ᱩᱱᱠᱩᱣᱟᱜ ᱫᱚ ᱢᱤᱫᱴᱟᱝ ᱢᱤᱫᱴᱟᱝ ᱜᱮ ᱯᱮᱴᱚᱱ ᱦᱩᱭᱩᱜ ᱜᱮᱭᱟ ᱥᱮᱨᱮᱧ ᱨᱮᱱᱟᱜ ᱢᱟᱱᱮ ᱢᱤᱫ ᱨᱚᱠᱚᱢ ᱠᱚᱢ ᱫᱚ ᱦᱩᱭᱩᱜ ᱜᱮᱭᱟ ᱚᱱᱟ ᱟᱹᱰᱤ ᱡᱟᱹᱥᱛᱤ ᱠᱩᱥᱤᱭᱟᱜ ᱟᱹᱧ ᱛᱟᱯᱚᱨᱮ ᱪᱤᱞᱤ ᱢᱤᱫᱴᱤᱡ ᱧᱩᱛᱩᱢ ᱛᱟᱦᱮᱸ ᱞᱮᱱ ᱛᱟᱭᱟ ᱱᱟᱛᱷᱮᱱᱤᱭᱮᱞ ᱤᱜᱟᱲᱟᱜ ᱪᱮᱫ ᱧᱩᱛᱩᱢ
ᱱᱚᱛᱮ ᱧᱮᱞ ᱫᱚ ᱱᱚᱛᱮ ᱧᱮᱞ ᱫᱚ ᱵᱟᱝᱟ ᱵᱟᱱᱩᱭᱼᱟ ᱵᱟᱹᱱᱩᱜ ᱛᱟᱭᱟ
ᱪᱮᱫ ᱡᱮᱱᱚ ᱢᱤᱫᱴᱮᱡ ᱧᱩᱛᱩᱢ ᱛᱟᱦᱮᱸ ᱞᱮᱱ ᱛᱟᱭᱟ ᱦᱤᱲᱤᱧ ᱠᱤᱫᱟᱹᱧ ᱩᱱᱤᱭᱟᱜ ᱥᱮᱨᱮᱧ ᱦᱚᱸ ᱡᱟᱹᱥᱛᱤᱧ ᱠᱩᱥᱤᱭᱟᱛᱟᱭᱟ ᱟᱨ ᱚᱱ ᱫᱩᱢᱠᱟ ᱨᱮᱱᱟᱜ ᱚᱱᱟ ᱥᱮᱨᱮᱧ ᱜᱤᱧ ᱠᱩᱥᱤᱭᱟᱜᱼᱟ ᱡᱟᱹᱥᱛᱤ ᱡᱮ ᱦᱚᱲ ᱥᱮᱨᱮᱧ ᱞᱟᱹᱭᱠᱷᱟᱱ
ᱦᱮᱸ ᱟᱨᱦᱚ ᱢᱮᱱᱟᱜ ᱠᱚᱜᱮᱭᱟ ᱮᱴᱟᱜ ᱮᱴᱟᱜ ᱥᱤᱝᱜᱟᱨ ᱠᱚ
ᱦᱳᱭ ᱡᱩᱫᱤᱢ ᱦᱤᱲᱤᱧ ᱠᱟᱫᱟ ᱪᱮᱫ ᱡᱮᱱᱚ ᱡᱟᱭᱦᱳᱠ ᱟᱨ ᱵᱚᱞᱤᱭᱩᱰ ᱨᱮᱱᱟᱜ ᱦᱚᱸ ᱤᱝᱞᱤᱥ ᱥᱮᱨᱮᱧ ᱠᱚᱦᱚᱸ ᱪᱮᱫ ᱦᱚᱸ ᱵᱟᱹᱧ ᱵᱟᱫᱷᱟᱭᱟ ᱡᱮ ᱡᱟᱦᱟᱹ ᱜᱮ ᱠᱩᱥᱤᱧ ᱵᱩᱪᱟ
ᱟᱨ ᱠᱷᱮᱞᱳᱰ ᱨᱮ ᱚᱠᱟ ᱠᱚ ᱠᱩᱥᱤ ᱦᱩᱭᱩᱜᱼᱟ ᱥᱮ ᱠᱷᱮᱞᱳᱰ ᱠᱚ ᱧᱮᱞ ᱦᱩᱭᱩᱜ ᱜᱮᱭᱟ ᱥᱮ ᱵᱟᱝ ᱡᱟᱦᱱᱟᱜ ᱯᱷᱩᱴᱵᱚᱞ ᱥᱮ ᱠᱨᱤᱠᱮᱴ ᱥᱮ ᱮᱴᱟᱜ ᱮᱴᱟᱜ ᱡᱟᱦᱟᱸ ᱢᱮᱱᱟᱜᱼᱟ ᱠᱷᱳᱸ ᱠᱷᱳᱸ ᱠᱚ ᱠᱟᱵᱟᱰᱤ ᱠᱚ ᱥᱮ ᱚᱱᱟ ᱠᱚᱫᱚ ᱩᱱᱟᱹᱜ ᱤᱱᱴᱟᱨᱮᱥᱴ ᱵᱟᱹᱱᱩᱜ ᱠᱟᱫᱟ ᱠᱷᱟᱞᱤ ᱠᱷᱟᱞᱤ
ᱤᱱᱴᱟᱨᱮᱥᱴ ᱢᱮᱱᱟᱜ-ᱟ ᱠᱤᱱᱛᱩ ᱩᱱᱟᱹᱜ ᱫᱚ ᱵᱟᱝ ᱤᱧ ᱧᱮᱞ ᱜᱮᱭᱟ ᱠᱨᱤᱠᱮᱴ ᱨᱮ ᱤᱱᱴᱟᱨᱮᱥᱴ ᱢᱮᱱᱟᱜᱼᱟ ᱯᱷᱩᱴᱵᱚᱞ ᱨᱮᱦᱚᱸ ᱟᱨ ᱮᱴᱟᱜ ᱩᱱᱟᱹᱜ ᱠᱤᱪᱷᱩ ᱛᱚ ᱵᱟᱹᱧ ᱧᱮᱞ ᱵᱟᱲᱟᱭ ᱟᱠᱟᱫ ᱜᱮᱭᱟ ᱩᱱᱟᱹᱜ ᱫᱚ ᱢᱟᱱᱮ ᱧᱮᱞ ᱫᱚ ᱧᱮᱞ ᱜᱮ ᱟᱱᱟ ᱪᱮᱫ ᱵᱚᱞᱮ ᱩᱱᱟᱹᱜ ᱵᱟᱹᱲᱛᱤ ᱫᱚ ᱵᱟᱝ
ᱱᱤᱛᱚᱜ ᱢᱟᱛᱚ ᱦᱟᱸᱜ ᱚᱱᱟ ᱯᱷᱮᱯᱟ ᱚᱣᱟᱞᱰ ᱨᱟᱠᱟᱵ ᱪᱟᱞᱟᱜ ᱠᱟᱱᱟ ᱟᱨ ᱟᱹᱰᱤ ᱡᱟᱭᱜᱟ ᱨᱮᱠᱚ ᱧᱮᱞᱮᱫ ᱠᱟᱱ ᱜᱮᱭᱟ ᱚᱱᱟ ᱠᱷᱮᱞᱮᱞ ᱨᱮᱦᱚ ᱟᱫᱚ ᱛᱮᱦᱤᱧ ᱢᱟ ᱦᱟᱸᱜ ᱢᱮᱪ ᱢᱮᱱᱟᱜᱼᱟ ᱟᱹᱰᱤ ᱢᱟᱨᱟᱝ ᱢᱟᱨᱟᱝ ᱛᱮᱦᱮᱧ ᱢᱮᱪ ᱢᱮᱱᱟᱜᱼᱟ ᱟᱫᱚ ᱤᱧ ᱢᱟᱧ ᱠᱩᱥᱤᱭᱟᱜ ᱜᱮᱭᱟ ᱧᱮᱞ ᱠᱚᱦᱚᱸ ᱦᱟᱸᱜ ᱟᱫᱚ ᱧᱮᱞ ᱦᱩᱭᱩᱜᱼᱟ
ᱦᱳᱭ ᱛᱚ
ᱟᱨ ᱯᱷᱩᱴᱵᱚᱞ ᱨᱮᱱ ᱯᱞᱮᱭᱟᱨ ᱠᱚᱣᱟᱜ ᱧᱩᱛᱩᱢ ᱟᱸᱡᱚᱢ ᱠᱟᱜ ᱟᱢ ᱥᱮ ᱵᱟᱝ ᱨ ᱞᱟᱱᱰᱩ ᱛᱟᱯᱚᱨ ᱚᱱᱛᱮ ᱮᱢ ᱵᱟᱯᱮ ᱢᱮᱱᱟᱭ ᱠᱟᱫᱮᱭᱟ ᱟᱨ ᱢᱮᱥᱤ ᱢᱮᱱᱟᱭ ᱠᱟᱫᱮᱭᱟ ᱟᱨᱦᱚ ᱢᱮᱱᱟᱜ ᱠᱚᱜᱮᱭᱟ ᱟᱭᱢᱟ ᱜᱮ ᱚᱱᱛᱮ ᱱᱮᱭᱢᱟᱨ ᱢᱮᱱᱟᱭᱟ ᱛᱟᱯᱚᱨ ᱭᱟᱢᱤᱞ ᱢᱮᱱᱟᱭ ᱠᱟᱫᱮᱭᱟ
ᱩᱱᱟᱹᱜ ᱵᱟᱹᱲᱛᱤ ᱧᱩᱛᱩᱢᱫᱚ ᱦᱚᱭᱛᱳ ᱵᱟᱹᱧ ᱵᱟᱲᱟᱭᱟ ᱠᱤᱱᱛᱩ ᱢᱮᱥᱤ ᱨᱳᱱᱟᱞᱰᱳ
ᱦᱮᱸ ᱦᱩᱸ ᱢᱮᱥᱤᱤ ᱟᱨ ᱨᱳᱱᱟᱞᱰᱳ ᱟᱜ ᱠᱟᱛᱷᱟ ᱫᱚ ᱦᱟᱸᱜ ᱡᱷᱚᱛᱚ ᱦᱚᱲ ᱠᱚ ᱟᱸᱡᱚᱢ ᱠᱟᱜ ᱜᱮᱭᱟ ᱟᱨ ᱩᱱᱠᱤᱨ ᱨᱮᱱ ᱫᱚ ᱵᱷᱮᱜᱟᱨ ᱵᱷᱮᱜᱟᱨ ᱯᱷᱮᱱ ᱢᱮᱱᱟᱜ ᱠᱚᱣᱟ
ᱦᱮᱸ
ᱦᱚᱭᱛᱳ ᱡᱟᱦᱟᱸᱭ ᱦᱚᱭᱛᱳ ᱠᱩᱥᱤᱭᱟᱭ ᱠᱷᱟᱡ ᱢᱮᱥᱤ ᱩᱱᱤ ᱫᱚ ᱦᱚᱭ ᱛᱚ ᱢᱤᱫᱴᱟᱝ ᱫᱚ ᱵᱟᱭ ᱠᱩᱥᱤᱭᱟᱭᱭᱟ ᱞᱟᱱᱰ ᱫᱚ ᱱᱚᱰᱮ ᱤᱧ ᱫᱚ ᱢᱮᱤᱥᱤᱧ ᱠᱩᱥᱤᱭᱟᱭᱟ ᱱᱮᱝᱠᱟ ᱚᱱᱟᱠᱟ ᱢᱮ ᱦᱮ ᱛᱟᱦᱟᱞᱮ ᱟᱯᱮ ᱚᱱᱟ ᱠᱚᱨᱮ ᱯᱷᱩᱴᱵᱚᱞ ᱠᱷᱮᱞ ᱠᱚ ᱦᱩᱭᱩᱜ ᱜᱮᱭᱟ ᱛᱚ ᱥᱮ ᱪᱮᱫ ᱞᱮᱠᱟ ᱮᱢᱱᱤ ᱴᱩᱨᱱᱟᱢᱮᱱᱴ ᱠᱚ ᱟᱛᱳ ᱠᱚᱨᱮ
ᱱᱮᱛᱟᱨ ᱢᱟ ᱜᱚᱴᱟ ᱜᱮ ᱦᱩᱭᱩᱜ ᱜᱮᱭᱟ ᱟᱯᱮ ᱦᱚᱸᱜᱼᱚᱭ ᱛᱟᱨᱯᱚᱨ ᱮᱦᱚᱵᱚᱜᱼᱟ ᱠᱤᱪᱷᱩ ᱫᱤᱱ ᱢᱚᱨᱮ ᱵᱚᱨᱥᱟ ᱵᱚᱨᱥᱟ ᱠᱷᱚᱡ ᱦᱟᱸᱜ
ᱦᱮᱸ ᱚᱱᱟ ᱠᱚ ᱵᱚᱨᱥᱟ ᱠᱚ ᱯᱟᱨᱚᱢ ᱠᱟᱛᱮᱫ ᱜᱮ ᱱᱟᱜ ᱮᱛᱚᱦᱚᱵᱚᱜᱼᱟ
ᱟᱫᱚ ᱟᱯᱮ ᱚᱱᱟ ᱠᱚᱨᱮ ᱥᱮ ᱮᱴᱟᱜ ᱮᱴᱟᱜ ᱡᱷᱟᱲᱠᱷᱚᱸᱰ ᱠᱚᱨᱮ ᱦᱚᱸ ᱟᱸᱡᱚᱢ ᱦᱩᱭ ᱠᱟᱱᱟ ᱟᱫᱚ ᱚᱱᱟ ᱠᱚᱨᱮ ᱫᱚ ᱟᱹᱰᱤ ᱢᱟᱨᱟᱝ ᱢᱟᱨᱟᱝ ᱴᱩᱨᱱᱟᱢᱮᱱᱴ ᱠᱚᱦᱚᱸ ᱦᱩᱭᱩᱜ ᱜᱮᱭᱟ
ᱦᱳᱭ ᱦᱳᱭ ᱡᱩᱫᱤ ᱰᱷᱮᱨ ᱵᱚᱲᱚ ᱦᱩᱭᱩᱜᱼᱟ ᱞᱮᱭ ᱜᱟᱱᱚᱜᱼᱟ ᱚᱱᱟ ᱫᱚ ᱢᱤᱫᱴᱟᱝ ᱜᱮ ᱧᱮᱞ ᱞᱮᱫ ᱛᱟᱦᱮᱱᱤᱧ ᱱᱚᱸᱰᱮ ᱟᱞᱮ ᱤᱭᱟᱹ ᱱᱚᱛᱮᱨᱮ ᱦᱩᱭᱞᱮᱱᱟ ᱠᱷᱟᱛᱲᱟ ᱢᱩᱠᱩᱴᱢᱩᱱᱤᱯᱩᱨ ᱟᱸᱡᱚᱢ ᱠᱟᱜ ᱜᱮᱭᱟᱢ
ᱦᱮᱸ ᱦᱮᱸ ᱱᱤᱭᱟᱹ ᱮᱵᱟᱨ ᱟᱞᱮ ᱟᱹᱛᱩ ᱠᱷᱚᱱ ᱠᱚ ᱪᱟᱞᱟᱣ ᱞᱮᱱᱟ ᱤᱭᱟᱹ ᱥᱚᱢᱚᱭ ᱚᱱᱮ ᱪᱮᱫ ᱠᱚ ᱢᱮᱛᱟᱜ ᱠᱟᱱᱟ ᱯᱟᱴᱟᱵᱤᱸᱰᱟᱹ ᱥᱚᱢᱚᱭ ᱠᱚ ᱪᱟᱞᱟᱣ ᱞᱮᱱᱟ
ᱛᱚ ᱩᱱ ᱚᱠᱛᱚ ᱚᱸᱰᱮ ᱢᱩᱠᱩᱴᱢᱩᱱᱤ ᱯᱩᱨ ᱡᱮᱫᱤᱱ ᱠᱚ ᱛᱤᱭᱳᱟᱹᱜ ᱠᱮᱫᱟ ᱪᱟᱞᱟᱣ ᱯᱨᱚᱛᱷᱚᱢ ᱫᱤᱱ ᱦᱤᱞᱳᱜ ᱪᱟᱞᱟᱜ ᱥᱚᱢᱚᱭ ᱟᱫᱚ ᱦᱟᱸᱜ ᱚᱸᱰᱮ ᱡᱚᱠᱷᱚᱱ ᱠᱤᱪᱩᱚᱱ ᱠᱚ ᱛᱟᱦᱮᱸ ᱠᱟᱱᱟ ᱥᱩᱨ ᱨᱮ ᱚᱱᱟ ᱯᱷᱩᱴᱵᱚᱞ ᱴᱩᱨᱢᱮᱱᱴ ᱦᱩᱭᱩᱜ ᱠᱟᱱ ᱛᱟᱦᱮᱱᱟ ᱢᱮᱱ ᱫᱚᱠᱚ ᱟᱹᱰᱤ ᱢᱟᱨᱟᱝ ᱦᱩᱭᱩᱜ ᱠᱟᱱ ᱛᱟᱦᱮᱱᱟ ᱯᱷᱩᱴᱵᱚᱞ ᱴᱩᱨᱱᱟᱢᱮᱱᱴ ᱚᱱᱟ ᱢᱩᱠᱩᱴᱢᱩᱱᱤᱯᱩᱨ
ᱦᱳᱭ ᱟᱹᱰᱤ ᱡᱟᱹᱥᱛᱤ ᱦᱮ ᱚ ᱜᱮ ᱧᱮᱞ ᱮᱫ ᱛᱟᱦᱮᱱ ᱯᱮ ᱦᱚᱲ ᱵᱟᱯ ᱨᱮ ᱱᱮ ᱦᱚᱲ ᱦᱚᱸ ᱵᱮᱥ ᱴᱤ
ᱚᱱᱠᱟᱱ ᱜᱮ ᱟᱫᱚ ᱠᱚ ᱢᱮᱱ ᱮᱫᱟ ᱚᱱᱠᱟ ᱴᱩᱨᱱᱟᱢᱮᱱᱴ ᱫᱚᱜ ᱵᱟᱝ ᱦᱩᱭᱩᱜ ᱵᱟᱞᱮ ᱧᱮᱞ ᱠᱟᱫᱟ ᱟᱨᱠᱤ ᱟᱹᱰᱤ ᱢᱟᱨᱟᱝ ᱢᱮᱱᱟᱜᱼᱟ ᱟᱹᱰᱤ ᱥᱟᱸᱜᱮ ᱦᱚᱲ ᱠᱚ ᱛᱟᱦᱮᱸ ᱠᱟᱱᱟ ᱟᱯᱮ ᱚᱱᱛᱮ ᱤᱭᱟᱹ ᱦᱩᱭᱩᱜ ᱜᱮᱭᱟ ᱥᱮ ᱪᱮᱫ ᱠᱚ ᱢᱮᱛᱟᱜᱼᱟ ᱚᱱᱮ ᱪᱮᱱ ᱧᱩᱛᱩᱢ ᱤᱧ ᱦᱤᱲᱤᱧ ᱠᱟᱫᱟ ᱦᱟᱸᱜ ᱩᱱᱠᱩ ᱥᱤᱢ ᱠᱚ ᱮᱱᱮᱡ ᱦᱚᱪᱚ ᱜᱮᱭᱟ ᱥᱮ ᱥᱤᱢ ᱞᱟᱹᱲᱦᱟᱹᱭ ᱦᱮᱸ ᱟᱯᱮ ᱚᱱᱛᱮ ᱥᱤᱢᱟᱜ ᱞᱟᱹᱲᱦᱟᱹᱭ ᱦᱩᱭᱩᱜ ᱜᱮᱭᱟ ᱥᱤᱢ ᱠᱚ ᱛᱟᱯᱟᱢ ᱦᱚᱪᱚ ᱠᱚ ᱜᱮᱭᱟ ᱟᱯᱮ ᱚᱱᱚᱛᱮ
ᱛᱩᱯᱩᱛ ᱠᱚ ᱞᱟᱹᱭᱟ ᱟᱞᱮ ᱥᱮᱫ ᱫᱚ
ᱟᱫᱚ ᱚᱱᱟ ᱠᱷᱮᱞᱳᱰ ᱢᱟᱧ ᱵᱟᱹᱧ ᱞ ᱟᱠᱟᱫᱟ ᱵᱟᱹᱧ ᱵᱟᱲᱟᱭᱟ ᱪᱮᱫ ᱞᱮᱠᱟ ᱠᱚ ᱢᱮᱛᱟᱜᱼᱟ ᱚᱱᱟ ᱢᱟ ᱤᱧᱢᱟ ᱴᱤᱢ ᱠᱚ ᱞᱟᱹᱭ ᱦᱚᱪᱚ ᱠᱚᱣᱟ ᱦᱮᱸ
ᱪᱮᱫ ᱩᱛᱩ ᱡᱟ?
ᱤᱧᱠᱟ. ᱥᱤᱢ ᱫᱚ ᱪᱤᱠᱟ. ᱠᱚ ᱛᱟᱯᱟᱢᱟ? ᱟᱠᱚ ᱫᱚ ᱵᱟᱝᱠᱚ ᱢᱟᱱᱟᱣᱟ ᱪᱮᱠᱟ ᱠᱚ ᱚᱱᱠᱟ ᱠᱚ ᱤᱭᱟᱹ ᱦᱚᱪᱚ ᱠᱚᱣᱟ ᱵᱩᱡᱷᱟᱹᱣ ᱵᱟᱹᱧ ᱧᱟᱢᱟ
ᱦᱮᱸ ᱦᱮᱸᱦ ᱪᱮᱫ ᱠᱚ ᱞᱮ ᱜᱮᱭᱟ ᱟᱯᱮ ᱥᱮᱫ ᱫᱚ?
ᱟᱞᱮ ᱥᱮᱫ ᱫᱚ ᱵᱟᱝ ᱦᱩᱭᱩᱜᱼᱟ ᱛᱚ ᱟᱫᱚ ᱤᱧᱫᱚ ᱵᱟᱹᱧ ᱵᱟᱲᱟᱭ ᱪᱮᱫ ᱠᱚ ᱢᱮᱛᱟ ᱜᱮᱭᱟ ᱥᱤᱢ ᱠᱚ ᱞᱟ. ᱲᱟᱹᱭ ᱦᱚᱪᱚᱭᱮᱫ ᱠᱚᱣᱟ ᱦᱮᱸ
ᱢᱤᱫ ᱫᱮᱜ
ᱥᱤᱢ ᱠᱚ ᱞᱟᱹᱲᱦᱟᱹᱭ ᱦᱚᱪᱚ ᱠᱚᱣᱟ ᱟᱨ ᱪᱤᱠᱟ. ᱠᱚ ᱞᱟᱹᱲᱦᱟᱹᱭᱟ ᱩᱱᱠᱩ ᱫᱚ ᱟᱨᱠᱤ ᱪᱤᱠᱟ. ᱤᱭᱟᱹᱪᱚ ᱠᱚᱣᱟ ᱩᱱᱠᱩ ᱴᱨᱮᱱᱤᱝ ᱠᱚ
ᱴᱨᱮᱱᱤᱝ ᱵᱚᱞᱛᱮ ᱡᱮ ᱩᱱᱠᱩ ᱫᱚ ᱮᱢᱱᱤ ᱨᱮᱜᱮ ᱛᱚ ᱛᱩᱯᱩᱫ ᱵᱟᱲᱟᱜ ᱜᱮᱭᱟᱭ ᱦᱮᱸ ᱦᱮᱸ
ᱟᱫᱚ ᱪᱮᱠᱟ. ᱩᱱᱟᱹᱜ ᱦᱚᱲ ᱥᱟᱸᱜᱮ ᱛᱟᱞᱟ ᱦᱚᱲ ᱛᱚ ᱩᱱᱠᱩ ᱩᱱᱟᱹᱜ ᱦᱚᱲ ᱥᱟᱢᱟᱝ ᱨᱮ ᱩᱱᱠᱤᱱ ᱞᱟᱹᱲᱦᱟᱹᱭᱟᱠᱤᱱ?
ᱦᱮᱸ ᱩᱱᱤ ᱫᱚ ᱡᱟᱦᱟᱸᱭ ᱧᱟᱢ ᱞᱮᱠᱷᱟᱱ ᱩᱱᱤ ᱛᱚ ᱵᱟᱭ ᱵᱟᱹᱜᱤᱭᱟᱭᱟ ᱛᱚ
ᱚ ᱟᱫᱚ ᱤᱧ ᱢᱮᱱᱫᱟ ᱟᱞᱮ ᱱᱤᱭᱟᱹ ᱠᱚᱨᱮ ᱢᱟ ᱚᱱᱠᱟ ᱠᱚ ᱚᱱᱟ ᱫᱚ ᱠᱟᱱ ᱜᱮ ᱟᱫᱚ ᱪᱮᱫ ᱞᱮᱠᱟ ᱠᱟᱛᱮ ᱠᱚᱯᱮ ᱵᱟᱹᱧ ᱧᱮᱞ ᱵᱟᱲᱟ ᱠᱟᱜ ᱦᱟᱸᱜ ᱚᱱᱠᱟ ᱫᱚ
ᱦᱩᱸ
ᱮᱢᱱᱤ ᱟᱠᱚ ᱟᱛᱳ ᱠᱚᱨᱮ ᱫᱚ ᱦᱟᱸᱜ ᱩᱱᱠᱩ ᱡᱟᱦᱟᱸᱭ ᱠᱚ ᱮᱢᱱᱤ ᱡᱟᱦᱟᱸ ᱱᱮᱪᱟᱨᱮᱞ ᱵᱷᱟᱵ ᱛᱮ ᱟᱠᱚᱣᱟᱜ ᱠᱚᱠᱚ ᱛᱟᱯᱟᱢ ᱜᱮᱭᱟ ᱚᱱᱠᱟ ᱫᱚ ᱧᱮᱞ ᱦᱩᱭ ᱟᱠᱟᱱ ᱜᱮᱭᱟ ᱢᱮᱱᱠᱷᱟᱱ ᱚᱱᱠᱟ ᱴᱩᱨᱱᱟᱢᱮᱸᱴ ᱞᱮᱠᱟᱛᱮ ᱥᱮ ᱚᱸᱰᱮ ᱟᱢ ᱨᱮᱱ ᱥᱤᱢᱮᱢ ᱤᱫᱤ ᱠᱮᱫᱮᱭᱟ ᱚᱸᱰᱮ ᱛᱟᱯᱚᱨ ᱛᱟᱯᱟᱢ ᱦᱚᱪᱚ ᱭᱮᱫᱮ ᱠᱟᱱᱟ
ᱟᱪᱷᱟ ᱟᱞᱮ ᱥᱮ ᱫᱩ ᱚᱱᱟ ᱠᱚ ᱫᱚ ᱵᱟᱝ ᱜᱮ ᱦᱩᱭᱩᱜ ᱜᱮᱭ ᱜᱟᱰᱤ ᱡᱟᱹᱥᱛᱤ
ᱦᱮᱸ ᱟᱫᱚᱧ ᱟᱸᱡᱚᱢ ᱠᱟᱜ ᱵᱟᱝᱢᱟ ᱡᱟᱦᱟᱸᱭ ᱥᱤᱢ ᱤᱫᱤᱭᱟᱛ ᱟᱢᱨᱮᱱ ᱥᱤᱢ ᱦᱚᱭᱛᱳ ᱡᱤᱛᱠᱟᱹᱨ ᱮᱱ ᱛᱟᱢᱟ ᱟᱫᱚ ᱦᱟᱸᱜ ᱡᱟᱦᱟᱸᱭ ᱨᱮᱱᱟᱜ ᱦᱤᱨᱳᱭᱮᱱᱟ ᱩᱱᱤ ᱫᱚ ᱦᱟᱸᱜ ᱟᱢᱱ ᱥᱤᱢ ᱦᱩᱭᱱᱟ ᱥᱮ ᱟᱢ ᱟᱹᱜᱩ ᱫᱟᱲᱮᱣᱟᱭᱟ ᱥᱮ ᱪᱮᱫ ᱞᱮᱠᱟ?
ᱦᱩᱭ ᱠᱟᱱᱟ ᱥᱮ ᱚᱸᱰᱮ ᱚᱸᱰᱮ
ᱥᱮ ᱪᱮᱫ ᱞᱮᱠᱟ ᱢᱮᱱᱟᱜᱼᱟ ᱵᱟᱹᱧ ᱵᱟᱲᱟᱭᱟ ᱛᱚ ᱤᱧ ᱦᱟᱸᱜ
ᱦᱳᱭ ᱦᱳᱭ ᱦᱳᱭ
ᱚᱱᱮ ᱚᱱᱠᱟ ᱟᱸᱡᱚᱢ ᱦᱩᱭ ᱟᱠᱟᱱᱟ ᱟᱫᱚ ᱤᱧ ᱱᱤᱛᱚᱜ ᱵᱟᱹᱧ ᱧᱮᱞ ᱠᱟᱫᱟ ᱢᱮᱥ ᱥᱩᱨ ᱠᱷᱚᱱ ᱦᱚᱸ ᱵᱟᱝ ᱵᱟᱲᱟᱭ ᱩᱱᱟᱹ ᱵᱟᱲᱟᱭ ᱵᱟᱹᱱᱩᱜᱼᱟ
ᱦᱳᱭ ᱟᱞᱮ ᱫᱚ ᱱᱚᱛᱮ ᱫᱚ ᱠᱩᱲᱤ ᱦᱚᱯᱚᱱ ᱫᱚ ᱩᱱᱟᱹᱜ ᱫᱚ ᱵᱟᱝ ᱥᱮᱱᱚᱜ ᱜᱮᱭᱟ ᱧᱮᱧᱮᱞ ᱛᱚ ᱠᱚᱲᱟ ᱦᱚᱯᱚᱱ ᱠᱚ ᱤᱫᱤ ᱠᱚᱣᱟ ᱛᱚ
ᱚᱸᱰᱮ ᱠᱚ ᱥᱟᱸᱜᱮ ᱦᱚᱲ ᱠᱚ ᱪᱟᱞᱟᱜ ᱜᱮᱭᱟ ᱧᱮᱞ ᱞᱮᱜᱮ ᱚᱸᱰᱮ
ᱦᱳᱭ ᱫᱚᱢᱮ ᱦᱚᱲ ᱠᱚ ᱥᱮᱱᱚᱜ ᱜᱮᱭᱟ ᱢᱟᱱᱮ ᱨᱟᱥᱛᱟ ᱠᱷᱚᱱ ᱫᱚ ᱧᱮᱞ ᱠᱟᱜ ᱠᱚᱣᱟᱹᱧ ᱡᱮ ᱱᱚᱸᱰᱮ ᱦᱩᱭᱩᱜ ᱠᱟᱱᱟ ᱢᱮᱱᱛᱮ
ᱦᱮᱸ ᱦᱮᱸ ᱟᱫᱚ ᱩᱱᱠᱩ ᱢᱟ ᱦᱟᱸᱜ ᱪᱟᱨᱮ ᱫᱤᱜᱮ ᱦᱚᱲ ᱠᱚ ᱛᱟᱦᱮᱸ ᱠᱷᱟᱹᱛᱤᱨ ᱛᱮ ᱫᱟᱱᱟᱝ ᱫᱟᱱᱟᱝ ᱛᱮ ᱵᱟᱢ ᱧᱮᱞ ᱫᱟᱲᱮᱠᱟᱫ ᱠᱚᱣᱟ ᱚᱱᱠᱟ
ᱚᱱᱟᱮ ᱡᱟᱦᱟᱸᱧ ᱞᱟᱹᱭ ᱥᱤᱢ ᱫᱚ ᱦᱚᱭᱛᱚ ᱡᱟᱦᱟᱸᱭ ᱦᱤᱨᱳᱭᱤᱱ ᱛᱟᱭᱟ ᱩᱱᱤ ᱫᱚ ᱡᱟᱦᱟᱸᱭ ᱡᱤᱛᱠᱟᱹᱨ ᱮᱱᱟ ᱩᱱᱤᱜᱮᱭ ᱟᱹᱜᱩ ᱛᱚᱨᱟᱭᱮ ᱟ ᱩᱱᱤ ᱥᱤᱢ ᱫᱚ
ᱦᱳᱭ ᱦᱳᱭ ᱩᱱᱤ ᱤᱫᱤ ᱛᱟᱨᱟᱭᱮᱭᱟ ᱡᱟᱦᱟᱸᱭ ᱡᱤᱛᱟᱹᱣᱮᱱ ᱛᱟᱭᱟ ᱩᱱᱤ ᱫᱚ ᱜᱮᱨ ᱜᱚᱡᱮ ᱟᱭᱛᱚ ᱛᱤᱱ ᱜᱷᱟᱹᱲᱤᱡ ᱵᱟᱭ ᱜᱮᱨ ᱜᱚᱡᱮᱭᱟ ᱩᱱ ᱜᱷᱟᱹᱲᱤᱡ ᱛᱚ ᱵᱟᱭ ᱟᱲᱟᱜᱮᱭᱟ
ᱟᱫᱚᱭ ᱞᱟᱹᱭ ᱟᱫᱮ ᱡᱟᱦᱟᱸᱭ ᱫᱚ ᱢᱟᱹᱞᱤᱠ ᱠᱟᱱᱟᱭ ᱥᱤᱢ ᱨᱮ ᱩᱱᱤ ᱫᱚᱭ ᱵᱟᱝ ᱦᱤᱨᱳᱭᱤᱱ ᱛᱤᱧ ᱟᱫᱚ ᱚᱱᱠᱟ ᱜᱮ ᱟᱨᱠᱤ ᱵᱟᱹᱧ ᱞᱟᱹᱲᱟᱹᱭ ᱚᱱᱠᱟᱜᱮ ᱥᱤᱥᱴᱮᱢ ᱢᱮᱱᱟᱜᱼᱟ ᱨᱩᱞᱥ ᱜᱮ ᱚᱱᱠᱟ ᱜᱮᱭᱟ ᱟᱢ ᱢᱤᱫ ᱫᱟᱢ ᱯᱷᱮᱰ ᱫᱚᱦᱚ ᱞᱟᱭ ᱠᱟᱱᱟ ᱩᱱᱤᱭ ᱟᱢ ᱵᱟᱢ ᱨᱟᱠᱟᱵ ᱫᱟᱲᱮᱣᱟᱭᱟ ᱚᱸᱰᱮ ᱠᱷᱚᱱ
ᱵᱟᱝ ᱨᱟᱠᱟᱵ ᱵᱟᱢ ᱨᱟᱠᱟᱵ ᱫᱟᱲᱮᱭᱟᱭᱟ ᱟᱨ ᱪᱤᱠᱟᱹᱛᱮᱢ ᱨᱟᱠᱟᱵᱮᱭᱟ ᱚᱱᱮ ᱤᱭᱟᱹ ᱠᱚ ᱛᱚᱞ ᱛᱟᱦᱮᱱ ᱛᱟᱠᱚᱣᱟ ᱠᱟᱹᱫ ᱠᱚ ᱞᱟᱹᱭᱟ ᱚᱱᱟ ᱠᱟᱹᱡᱽ ᱡᱟᱦᱱᱟᱜ ᱡᱤᱱᱤᱥ ᱚᱱᱟ ᱜᱮᱫ ᱨᱮᱱᱟᱜ ᱡᱤᱱᱤᱥ ᱦᱩᱭᱩᱜ ᱜᱮᱭᱟ ᱦᱮᱸ ᱛᱟᱦᱞᱮ ᱟᱨ ᱤᱱᱠᱟᱹ ᱪᱤᱠ ᱪᱤᱠᱟᱹᱛᱮ ᱢᱤᱫᱴᱤᱱ ᱩᱱᱤ ᱫᱚ ᱨᱟᱹᱜᱤ ᱠᱟᱱᱟᱭ ᱟᱢ ᱪᱤᱠᱟᱹᱛᱮᱢ ᱜᱚᱦᱚᱲ ᱟᱜᱩ ᱮᱭᱟ
ᱢᱟ ᱛᱚ ᱠᱟᱱ ᱜᱮᱭᱟ
ᱜᱚᱡᱮ ᱠᱟᱱᱟ ᱩᱱᱤ ᱫᱚ ᱵᱟᱭ ᱛᱷᱤᱨᱚᱜᱼᱟ ᱩᱱᱤ ᱫᱚ ᱨᱟᱹᱜᱤ ᱨᱟᱠᱟᱵ ᱠᱚᱜ ᱛᱟᱭᱟ ᱥᱮ ᱩᱱᱤ ᱫᱚ
ᱦᱮᱸ ᱦᱳᱭ ᱦᱚᱭᱛᱳ ᱡᱟᱦᱟᱸᱭ ᱚᱯᱳᱚᱡᱤᱴ ᱥᱤᱢ ᱛᱟᱦᱮ ᱩᱱᱤ ᱦᱚᱭᱛᱳ ᱟᱢᱮ ᱨᱟᱵᱳᱲ ᱛᱟᱲᱟ ᱢᱮᱭᱟ
ᱦᱮᱸ ᱵᱟᱠᱷᱟᱱ ᱦᱮᱸ ᱦᱮᱸ ᱵᱟᱝᱠᱚ ᱨᱟᱠᱟᱵ ᱠᱚᱣᱟ ᱟᱨ ᱵᱟᱠᱟᱱ ᱯᱷᱟᱭᱤᱱ ᱞᱟᱜᱟᱢᱟ ᱦᱚᱭᱛᱳ ᱡᱚᱫᱤ ᱤᱱᱠᱟᱹᱭ ᱠᱷᱟᱱ
ᱥᱩᱨ ᱠᱷᱚᱱ ᱵᱟᱝ ᱧᱮᱞ ᱦᱳᱭ ᱠᱟᱱᱟ ᱟᱫᱚ ᱩᱱᱟᱹᱜ ᱵᱟᱹᱱᱩᱜᱼᱟ ᱵᱟᱲᱟᱭ ᱪᱮᱫ ᱞᱮᱠᱟ ᱠᱚ ᱛᱟᱯᱟᱢ ᱦᱚᱪᱚ ᱠᱚᱣᱟ ᱟᱫᱚ ᱚᱱᱟᱜ ᱛᱚᱠᱷᱚᱱ ᱪᱤᱱᱛᱟᱹ ᱢᱟᱡᱮᱢᱟᱡᱷᱮ ᱪᱤᱠᱟ ᱠᱚ ᱛᱟᱯᱟᱢ ᱦᱚᱪᱚ ᱠᱚᱣᱟ ᱩᱱᱠᱟ ᱫᱚ
ᱚᱱᱟ ᱫᱚ ᱚᱱᱠᱟ ᱜᱮ ᱵᱟᱨ ᱦᱚᱲ ᱱᱤᱡᱮ ᱱᱤᱡᱮ ᱛᱮᱜᱮ ᱡᱩᱫᱤ ᱱᱚᱝᱠᱟ ᱛᱚᱞ ᱠᱟᱭᱟᱭ ᱛᱚ ᱦᱚᱲ ᱫᱚ ᱡᱟᱦᱟᱸᱭ ᱵᱟᱰᱟᱭᱟ ᱤᱧᱨᱮᱱ ᱥᱤᱢ ᱫᱚ ᱫᱚᱢᱮᱭ ᱨᱟᱹᱜᱤ ᱛᱤᱧᱟᱭ ᱮᱵᱟᱨ ᱟᱨ ᱢᱤᱫ ᱦᱚᱲ ᱡᱟᱦᱟᱸᱭ ᱛᱟᱦᱮᱱᱟ ᱩᱱᱤ ᱞᱟᱹᱭᱟᱭ ᱛᱟᱦᱚᱞᱮ ᱤᱧ ᱱᱩᱭ ᱥᱟᱶ ᱤᱧ ᱡᱚᱲᱮᱭᱟ ᱮᱱᱮ ᱤᱱᱠᱟᱹ
ᱟᱫᱚ ᱯᱨᱟᱭᱤᱡ ᱠᱚ ᱛᱟᱦᱮᱱᱟ ᱥᱮ ᱥᱤᱢ ᱢᱚᱛᱚ ᱠᱚ ᱟᱹᱜᱩ ᱠᱚᱣᱟ ᱥᱮ ᱪᱮᱞᱮᱠᱟ ᱥᱮ ᱯᱨᱟᱭᱤᱡ ᱛᱟᱦᱮᱱᱟ ᱟᱵᱟᱨ
ᱡᱟᱭᱜᱟ ᱡᱟᱭᱜᱟ ᱨᱮᱫᱚ ᱦᱚᱭᱛᱚ ᱯᱨᱟᱭᱤᱡ ᱦᱚᱸ ᱛᱟᱦᱮᱱ ᱠᱮᱭᱟ ᱚᱱᱟ ᱡᱟᱦᱟᱸᱭ ᱥᱟᱵ ᱠᱟᱜ ᱢᱮ ᱡᱟᱦᱟᱸᱭ ᱡᱩᱫᱤ ᱤᱧ ᱨᱮᱱ ᱥᱤᱢ ᱥᱟᱶ ᱪᱮᱞᱮ ᱦᱚᱸ ᱵᱟᱝᱠᱚ ᱫᱟᱲᱮᱭᱟᱜᱼᱟ ᱚᱱᱠᱟᱱᱟᱜ ᱡᱟᱭᱜᱟ ᱨᱮ ᱦᱚᱭᱛᱳ ᱯᱨᱟᱭᱤᱡᱽ ᱦᱚᱸ ᱛᱟᱦᱮᱱ ᱜᱮᱭᱟ ᱟᱨ ᱦᱚᱲ ᱥᱳᱠᱷ ᱛᱮᱦᱚᱸ ᱠᱟᱹᱢᱤ ᱜᱮᱭᱟ ᱠᱩᱥᱤᱭᱟᱜ ᱟᱫᱚ
ᱟᱫᱚ ᱱᱤᱭᱟᱹ ᱟᱞᱮ ᱱᱤᱭᱟᱹ ᱠᱚᱨᱮ ᱫᱚ ᱦᱟᱜ ᱚᱱᱠᱟᱱᱟᱜ ᱫᱚ ᱵᱟᱝᱞᱮ ᱧᱮᱞ ᱵᱟᱲᱟ ᱠᱟᱫᱟ ᱵᱟᱝ ᱦᱩᱭ ᱵᱟᱲᱟᱜᱼᱟ ᱱᱤᱭᱟᱹ ᱟᱞᱮ ᱱᱤᱭᱟᱹ ᱠᱚᱨᱮ ᱫᱚ ᱦᱟᱸᱜ
ᱟᱪᱪᱷᱟ ᱟᱞᱮ ᱥᱮᱫ ᱫᱚ ᱫᱚᱢᱮᱜᱮ ᱟᱹᱰᱤ ᱡᱟᱹᱥᱛᱤ
ᱦᱮᱸ ᱦᱮᱸ
ᱪᱚᱞᱚ ᱪᱚᱞᱞᱤᱥ ᱢᱤᱱᱤᱴ ᱦᱩᱭᱩᱜ ᱞᱟᱹᱜᱤᱫᱚᱜ ᱦᱮᱸ ᱪᱚᱞᱞᱤᱥ ᱥᱮᱠᱮᱱᱰ